ᱦᱩᱸ ᱜᱚᱝᱠᱮ ᱡᱚᱸᱦᱟᱨ ᱜᱮ᱾
ᱦᱮᱸ ᱜᱚᱝᱠᱮ ᱡᱚᱦᱟᱨ ᱜᱮ ᱤᱧᱟᱹᱜ ᱠᱟᱛᱷᱟ ᱟᱸᱡᱚᱢ ᱦᱤᱡᱩᱜ ᱠᱟᱱᱟ?
ᱦᱮᱸ ᱟᱸᱡᱚᱢᱚᱜ ᱠᱟᱱᱟ᱾ ᱤᱧᱟᱹᱜ ᱟᱸᱡᱚᱢᱚᱜ ᱠᱟᱱᱟ ᱴᱷᱤᱠ ᱴᱷᱟᱠ?
ᱦᱮᱸ ᱴᱷᱤᱠ ᱴᱷᱟᱠ ᱜᱮ᱾ ᱜᱚᱝᱠᱮ ᱟᱫᱚ ᱱᱟᱯᱟᱭ ᱜᱮ ᱢᱮᱱᱟᱢᱟ?
ᱦᱮᱸ ᱱᱤᱛᱚᱝ ᱫᱚ ᱱᱟᱯᱟᱭ ᱵᱟᱲᱟ ᱜᱮ᱾ ᱛᱟᱯᱚᱨ ᱟᱢᱜᱮ ᱪᱮᱫ ᱞᱮᱠᱟ?
ᱦᱩᱸ ᱤᱧᱦᱚᱸ ᱟᱹᱰᱤ ᱱᱟᱯᱟᱭ ᱜᱮ, ᱟᱹᱰᱤ ᱨᱟᱹᱥᱠᱟᱹ ᱛᱮᱜᱮ ᱢᱤᱱᱟᱹᱧᱟ᱾ ᱟᱫᱚ
ᱱᱟᱯᱟᱭ ᱛᱟᱦᱮᱱ ᱜᱮ ᱫᱚᱨᱠᱟᱨ ᱱᱟᱯᱟᱭ ᱛᱟᱦᱮᱱ᱾ ᱚᱠᱟᱛᱮ?
ᱯᱟᱦᱟᱲ ᱯᱩᱡᱟᱹ ᱧᱮᱞ᱾
ᱵᱟᱝ ᱵᱟᱝ ᱪᱟᱞᱟᱣ ᱦᱩᱭ ᱞᱮᱱᱟ᱾ ᱢᱚᱱᱮ ᱫᱚ ᱛᱟᱦᱮᱸ ᱠᱟᱱ ᱜᱮᱭᱟ ᱟᱫᱚ ᱫᱟᱜ ᱠᱮᱫᱟ ᱥᱮ ᱫᱚᱢᱮ ᱫᱟᱜ ᱡᱟᱹᱲᱤ ᱠᱷᱟᱹᱛᱤᱨ ᱜᱮ ᱢᱚᱱᱮ ᱠᱚ ᱠᱟᱹᱴᱤᱡ ᱟᱴᱠᱟᱣᱱᱟ᱾
ᱟᱨ ᱯᱟᱦᱟᱲ ᱯᱩᱡᱟᱹ ᱨᱮᱢᱟ ᱫᱟᱜ ᱜᱮᱭᱟᱭ ᱡᱟᱣ ᱥᱮᱨᱢᱟ ᱞᱮᱠᱟ ᱜᱮ᱾
ᱦᱮᱸ ᱦᱮᱸ ᱵᱟᱢ ᱦᱮᱡ ᱞᱮᱱᱟ?
ᱵᱟᱝᱟ ᱱᱤᱭᱟᱹ ᱫᱷᱟᱣ ᱫᱚ ᱵᱟᱹᱧ ᱪᱟᱞᱟᱣ ᱢᱤᱫ ᱫᱷᱟᱣ ᱪᱟᱞᱟᱣ ᱞᱮᱱᱟ ᱢᱤᱫ ᱵᱚᱪᱷᱚᱨ ᱞᱟᱦᱟ ᱨᱮ᱾
ᱚᱸ᱾
ᱟᱫᱚ᱾ ᱪᱟᱞᱟᱜ ᱥᱮᱱ ᱢᱟᱱᱮ ᱤᱪᱪᱷᱟᱹ ᱛᱟᱦᱮᱱ ᱨᱮᱦᱚᱸ ᱚᱠᱛᱚ ᱵᱟᱝ ᱧᱟᱢᱚᱜ ᱜᱮᱭᱟ ᱦᱟᱱᱟ ᱱᱚᱣᱟ ᱠᱟᱹᱢᱤ ᱠᱷᱟᱹᱛᱤᱨ᱾
ᱦᱮᱸ ᱨᱦᱮᱸ ᱦᱮᱸ᱾
ᱚᱸ᱾
ᱱᱤᱭᱟᱹᱵᱟᱨ ᱫᱚ ᱢᱚᱱᱮ ᱦᱩᱭ ᱞᱮᱱ ᱜᱮᱭᱟ᱾ ᱚᱠᱟ ᱵᱟᱨ ᱦᱚᱸ ᱢᱤᱫ ᱫᱷᱟᱣ ᱦᱚᱸ ᱵᱟᱹᱧ ᱪᱟᱞᱟᱣ ᱵᱟᱲᱟ ᱟᱠᱟᱱᱟ᱾ ᱟᱫᱚ ᱢᱚᱱᱮ ᱦᱩᱭᱞᱮᱱᱟ ᱱᱤᱭᱟᱹᱵᱟᱨ ᱫᱚ ᱪᱟᱞᱟᱜ ᱦᱩᱭᱩᱜ-ᱟ᱾ ᱤᱱᱦᱤᱞᱟᱹᱜ ᱥᱮᱛᱟᱜ ᱠᱷᱚᱱᱮ ᱫᱟᱜ ᱜᱮᱭᱟ ᱛᱟᱦᱮᱸᱫ᱾ ᱟᱫᱚ ᱢᱚᱱᱮ ᱜᱮ ᱵᱟᱭ ᱢᱟᱱᱟᱣ ᱞᱮᱱᱟ᱾ ᱱᱤᱭᱟ ᱵᱟᱨ ᱫᱚ ᱵᱟᱝ ᱪᱟᱞᱟᱣ ᱦᱳᱭᱩ-ᱟ᱾ ᱧᱮᱞ ᱦᱩᱭᱩᱜ-ᱟ ᱯᱚᱨᱮᱨ ᱵᱟᱨ ᱨᱮ᱾
ᱚᱱᱮ ᱚᱱᱠᱟ ᱜᱮ ᱦᱩᱭᱩᱜ-ᱟ ᱟᱵᱚ ᱥᱟᱞᱟᱜ᱾ ᱢᱟᱱᱮ ᱤᱪᱪᱷᱟᱹ ᱫᱚ ᱛᱟᱦᱮᱱᱟ ᱜᱚᱴᱟᱜᱮ ᱠᱤᱱᱛᱩ ᱡᱟᱦᱟ ᱴᱱᱟᱜ ᱜᱮ ᱵᱟᱝ ᱡᱟᱦᱟᱱ ᱠᱟᱨᱚᱱ ᱛᱮᱜᱮ ᱤᱪᱪᱷᱟᱹ ᱫᱚ ᱚᱸᱰᱮ ᱜᱮ ᱦᱟᱹᱯᱤᱫ ᱚᱜ ᱜᱮᱭᱟ᱾
ᱦᱮᱸ᱾
ᱦᱩᱸ᱾ ᱜᱚᱝᱠᱮ ᱟᱢ ᱫᱚ ᱪᱮᱫ ᱮᱢ ᱪᱤᱠᱟᱹᱭ ᱜᱮᱛᱮ? ᱟᱞᱮ ᱥᱮᱱ
ᱦᱮᱸ
ᱟᱞᱮ ᱥᱮᱱ ᱫᱚᱻ ᱚᱸ ᱱᱤᱭᱟᱹ ᱠᱚ ᱫᱤᱱ ᱫᱚ ᱵᱟᱭ ᱫᱟᱜ ᱮᱫᱟ।
ᱟᱸᱻ
ᱠᱤᱪᱷᱩ ᱫᱤᱱ ᱞᱟᱦᱟ ᱛᱮ ᱫᱟᱜ ᱵᱟᱲᱟᱭᱮᱜ ᱛᱟᱦᱮᱜ ᱵᱮᱥ ᱜᱮ ᱱᱮᱛᱟᱨ ᱫᱚ ᱠᱟᱹᱴᱤᱡ ᱨᱤᱢᱤᱞ ᱫᱟᱭ ᱦᱟᱞᱠᱟ ᱦᱟᱞᱠᱟ ᱟᱨ ᱥᱤᱛᱩᱝ ᱫᱟᱭ ᱟᱨ ᱵᱟᱠᱷᱟᱱ ᱚᱱᱮ ᱚᱱᱠᱟ ᱜᱮ।
ᱟᱞᱮ ᱱᱚᱛᱮ ᱢᱟ ᱰᱮᱞᱤ ᱜᱮ ᱫᱟᱜ ᱮᱫ ᱫᱚ ᱥᱮᱛᱟᱜ ᱟᱭᱩᱵ।
ᱚᱸᱻ ᱦᱮᱸ ᱫᱟᱜ ᱫᱤᱱ ᱦᱚᱸ ᱦᱮᱡ ᱮᱱᱟ ᱛᱚ।
ᱠᱟᱨᱮᱱᱴ ᱠᱚ ᱪᱟᱞᱟᱜ ᱠᱟᱱ ᱠᱷᱟᱱ ᱦᱮᱡ ᱵᱟᱝ ᱦᱤᱡᱩᱜ ᱠᱟᱱᱟ ᱟᱹᱰᱤ ᱥᱚᱢᱚᱥᱟ ᱨᱮ ᱦᱮᱱᱟᱜ ᱞᱮᱭᱟ।
ᱦᱮᱸ ᱦᱮᱸ ᱚᱱᱠᱟ ᱫᱚ ᱦᱩᱭᱩᱜ ᱜᱮᱭᱟ।
ᱫᱟᱜ ᱠᱚᱨᱮ ᱵᱟᱨᱦᱮ ᱥᱮᱱ ᱪᱟᱞᱟᱣ ᱦᱚᱸ ᱵᱟᱝ ᱜᱟᱱᱚᱜ ᱠᱟᱱᱟ।
ᱟᱛᱳ ᱫᱤᱥᱚᱢ ᱠᱚᱨᱮ ᱫᱚ ᱚᱱᱠᱟ ᱪᱟᱞᱟᱜ ᱜᱮᱭᱟ ᱠᱟᱨᱮᱱᱴ ᱚᱱᱟ ᱫᱚ।
ᱦᱮᱸ।
ᱢᱟᱱᱟᱣ ᱵᱟᱛᱟᱣ ᱠᱟᱜ ᱦᱩᱭᱩᱜ-ᱟ
ᱦᱩᱸ।
ᱦᱳᱭ ᱟᱫᱚ ᱤᱧ ᱞᱟᱹᱭ ᱫᱟᱹᱧ ᱡᱮ ᱜᱚᱝᱠᱮ ᱟᱢᱫᱚ ᱪᱮᱫ ᱠᱚᱢ ᱠᱟᱹᱢᱤ ᱜᱮᱛᱮ?
ᱠᱟᱹᱢᱤ ᱫᱚ ᱪᱮᱫ ᱦᱚᱸ ᱵᱟᱝ ᱱᱤᱛᱚᱜ ᱚᱲᱟᱜ ᱠᱚᱨᱮ ᱜᱮ ᱠᱟᱹᱴᱤᱡ ᱯᱟᱲᱦᱟᱣ ᱵᱟᱲᱟ ᱨᱮ ᱡᱚᱯᱲᱟᱣ ᱦᱮᱱᱟᱜ-ᱟ ᱚᱱᱟ ᱠᱚᱜᱮ ᱪᱟᱞᱟᱜ ᱠᱟᱱᱟ ᱟᱨ ᱱᱤᱝᱠᱟᱹ ᱚᱲᱟᱜ ᱠᱚ ᱨᱮᱱᱟᱜ ᱢᱟᱱᱮ ᱠᱟᱹᱢᱤ ᱠᱚ ᱦᱮᱸ
ᱠᱚᱞᱮᱡ ᱨᱮ ᱥᱮ ᱤᱭᱩᱱᱤᱵᱷᱟᱨᱥᱤᱴᱤ ᱨᱮ?
ᱵᱟ ᱤᱭᱩᱱᱤᱵᱷᱟᱨᱥᱤᱴᱤ ᱨᱮ।
ᱢᱟᱥᱴᱟᱨᱥ ᱮᱢ ᱠᱚᱨᱟᱣ ᱛᱟᱢᱟᱜ ᱥᱮᱻ
ᱦᱮᱸ ᱦᱮᱸ ᱚᱱᱟ ᱢᱟᱥᱴᱟᱨᱥ ᱜᱮ।
ᱚ ᱪᱮᱫ ᱠᱚᱢ ᱠᱚᱨᱟᱣ ᱫᱟ?
ᱦᱮᱸ
ᱪᱮᱫ ᱥᱟᱵᱡᱮᱠᱴ ᱛᱮᱢ ᱠᱚᱨᱟᱣ ᱮᱫᱟ?
ᱚᱻ ᱚᱱᱟᱻ ᱢᱟᱱᱮ ᱤᱭᱟᱹ ᱛᱮᱜᱮ ᱟᱹᱞᱤᱧ ᱫᱚ ᱚᱱᱮ ᱵᱳᱴᱟᱱᱤ।
ᱟᱪᱪᱷᱟ ᱟᱪᱷᱟ। ᱚ ᱤᱧ ᱦᱚᱸ ᱤᱧ ᱦᱚᱸ ᱢᱤᱫᱴᱤᱡ ᱜᱟᱛᱮ ᱜᱤᱫᱽᱨᱟᱹ ᱢᱮᱱᱟᱭᱟ ᱡᱟᱦᱟᱸᱭ ᱫᱚ ᱵᱳᱴᱟᱱᱤ ᱛᱮᱜᱴ ᱢᱟᱥᱴᱟᱨᱥ ᱮ ᱠᱚᱨᱟᱶᱮᱜ-ᱟ।
ᱚ ᱚᱠᱟ ᱨᱮ?
ᱩᱱᱤᱻ ᱟᱪᱪᱷᱟ ᱴᱷᱟᱶ ᱨᱮᱱᱟᱜ ᱠᱤ ᱧᱩᱛᱩᱢ ᱠᱤ ᱞᱟᱹᱭ ᱜᱟᱱᱚᱜᱼᱟ ᱠᱟᱨᱚᱱ ᱤᱧ ᱢᱟ ᱡᱚᱛᱚᱴᱟᱧ ᱵᱟᱲᱟᱭ ᱜᱮ ᱛᱟᱦᱮᱸᱫ
ᱟᱞᱟᱝ ᱮᱢᱱᱤᱞᱟᱝ ᱜᱚᱞᱯᱷᱚᱭᱟ ᱚᱱᱟ ᱯᱟᱨᱥᱚᱱᱟᱞ ᱥᱮᱫ ᱫᱚ ᱵᱟᱞᱟᱝ ᱪᱟᱞᱟᱜᱼᱟ।
ᱦᱳᱭ ᱦᱳᱭ। ᱛᱚ ᱵᱟᱝ ᱚᱱᱟ ᱥᱟᱵᱡᱮᱠᱴ ᱦᱚᱸ ᱪᱮᱫ ᱞᱮᱠᱟᱱᱟᱜ ᱜᱚᱝᱠᱮ ᱟᱢ ᱡᱮᱢ ᱯᱟᱲᱦᱟᱜ ᱠᱟᱱᱟ? ᱚᱱᱟ ᱤᱫᱤ ᱠᱟᱛᱮᱜ ᱠᱟ. ᱴᱤᱡ ᱞᱟᱹᱭ ᱛᱟᱢ ᱪᱮᱫ ᱠᱷᱟᱹᱛᱤᱨᱮᱢ ᱯᱟᱲᱦᱟᱣᱱᱟ ᱚᱱᱟ? ᱚᱱᱟ ᱥᱟᱵᱡᱮᱠᱴ ᱯᱟᱲᱦᱟᱣ ᱨᱮᱱᱟᱜ ᱤᱪᱪᱷᱟᱹ ᱪᱮᱫ ᱞᱮᱠᱟ ᱦᱩᱭᱮᱱ ᱛᱟᱢᱟ?
ᱟᱪᱪᱷᱟ ᱦᱮᱸᱻ
ᱦᱮᱸ
ᱚᱱᱮ ᱚᱱᱠᱟ ᱚᱱᱠᱟ ᱛᱮᱜᱮ ᱤᱧᱦᱚᱸ ᱯᱳᱭᱞᱳ ᱫᱚ ᱵᱟᱹᱧ ᱵᱷᱟᱵᱤᱛ ᱟᱠᱟᱫ ᱛᱟᱦᱮᱸᱼᱼ ᱦᱟᱛᱟᱣᱟ ᱦᱟᱱᱮᱧ ᱦᱟᱛᱟᱣᱟ ᱟᱫᱚ ᱚᱱᱠᱟᱛᱮ ᱮᱠᱞᱟ ᱢᱟᱫᱫᱷᱫᱢᱤᱠ ᱠᱚ ᱮᱢ ᱦᱩᱭᱼᱼ ᱦᱩᱭᱮᱱ ᱠᱷᱟᱱ ᱫᱚ ᱟᱫᱚ ᱢᱚᱱᱮ ᱦᱩᱭ ᱞᱮᱱᱟ ᱮᱴᱟᱜ ᱦᱚᱲ ᱞᱮᱠᱟᱜᱮ ᱠᱟᱹᱴᱤᱡᱼᱼ ᱥᱟᱭᱮᱱᱥ ᱥᱮᱫ ᱪᱟᱞᱟᱜ ᱦᱩᱭᱩᱜᱼᱟ। ᱫᱤᱭᱮ ᱚᱱᱠᱟ ᱞᱮᱠᱟᱛᱮ ᱦᱟᱛᱟᱣ ᱦᱩᱭᱮᱱ ᱠᱷᱟᱱ ᱫᱚᱼᱼ ᱯᱟᱲᱦᱟᱣ ᱵᱟᱲᱟ ᱦᱩᱭᱱᱟ ᱦᱩᱭᱱᱟ ᱫᱤᱭᱮ ᱠᱚᱞᱮᱡᱽ ᱨᱮ ᱵᱷᱚᱨᱛᱤᱜ ᱥᱚᱢᱚᱭᱼᱼ ᱟᱹᱛᱷᱟᱹᱱ ᱜᱟᱱ ᱥᱟᱵᱡᱮᱠᱴ ᱟᱫᱚ ᱚᱠᱟᱴᱟᱜ ᱦᱟᱛᱟᱣ ᱦᱩᱭᱩᱜᱼᱟ ᱚᱱᱠᱟ ᱢᱟᱱᱮ ᱵᱟᱝ ᱴᱷᱤᱠ ᱜᱚᱴᱟᱜ ᱠᱟᱱ ᱛᱟᱦᱮᱸᱱ᱾ ᱟᱫᱚ ᱠᱟᱹᱴᱤᱡ ᱚᱱᱟ ᱢᱚᱱᱮ ᱠᱮᱜᱼᱟ ᱠᱟᱹᱴᱤᱡ ᱫᱟᱨᱮ ᱱᱟᱹᱲᱤ ᱠᱚ ᱧᱮᱜ ᱠᱟᱹᱴᱤᱡ ᱚᱱᱟ ᱠᱚ ᱵᱟᱨᱮᱛᱮ ᱠᱟᱹᱴᱤᱡ ᱯᱟᱲᱦᱟᱣ ᱞᱮᱱᱠᱷᱟᱱ ᱵᱟᱲᱟᱭᱚᱜᱼᱟ ᱪᱮᱫ ᱠᱚ ᱚᱠᱟ ᱴᱟᱜ ᱫᱟᱨᱮ ᱪᱮᱫ ᱞᱮᱠᱟᱱᱟ, ᱪᱮᱫ ᱠᱚ ᱫᱟᱨᱮ ᱠᱚ ᱟᱵᱚ ᱪᱮᱫ ᱞᱮᱠᱟ ᱥᱵᱚᱭ ᱥᱟᱦᱟᱡᱽᱡᱚ ᱵᱚᱱᱟ ᱚᱱᱠᱟ᱾ ᱠᱤ ᱚᱱᱟ ᱢᱤᱫᱴᱮᱱ ᱢᱚᱱᱮᱨᱮ ᱤᱭᱟᱹ ᱡᱟᱜᱟᱣᱱᱟ ᱚᱱᱟ ᱠᱚ ᱱᱤᱭᱟᱹᱮ ᱵᱟᱲᱟᱭ ᱞᱟᱹᱠᱛᱤ᱾
ᱤᱪᱪᱷᱟᱹ ᱵᱟᱲᱟᱭ ᱛᱮᱱᱟᱜ ᱤᱪᱪᱷᱟᱹ ᱵᱟᱝ᱾
ᱛᱮ ᱚᱱᱟ ᱴᱟᱜ ᱤᱭᱟᱹ ᱫᱚ ᱦᱟᱛᱟᱣ ᱦᱩᱭᱱᱟ᱾ ᱟᱫᱚ ᱱᱤᱛᱚᱝ ᱦᱚᱸ ᱚᱱᱠᱟ ᱪᱟᱞᱟᱣ ᱤᱫᱤᱜ ᱠᱟᱱ ᱜᱮᱭᱟ᱾ ᱦᱮᱸ᱾
ᱟᱢ ᱫᱚ ᱱᱤᱭᱟᱹ ᱫᱷᱟᱣ ᱜᱮ ᱯᱩᱭᱞᱩ ᱥᱮᱨᱢᱟ ᱥᱮ ᱱᱤᱭᱟᱹ ᱫᱚ ᱞᱟᱥᱴ ᱛᱟᱢ᱾
ᱛᱟᱨᱯᱚᱨ ᱟᱯᱮᱥᱱ ᱪᱮᱫ ᱞᱮᱠᱟ ᱟᱯᱷᱚᱨ ᱠᱚᱫᱚᱯᱮ ᱜᱤᱰᱤ ᱠᱮᱜᱼᱟ ᱥᱮ ᱟᱣᱨᱤ ᱪᱟᱥ ᱵᱟᱥ?
ᱜᱚᱝᱠᱮ ᱟᱯᱷᱚᱨ ᱡᱤᱱᱤᱥᱴᱟᱜ ᱪᱮᱫ ᱤᱧ ᱟᱸᱡᱚᱢᱮᱫᱟᱹᱧ ᱠᱤᱪᱷᱩ ᱦᱚᱲ ᱠᱚ ᱞᱟᱹᱭᱟᱹᱧ ᱠᱟᱱᱟ, ᱠᱤᱱᱛᱩ ᱤᱧ ᱵᱟᱹᱧ ᱵᱩᱡᱷᱟᱹᱣ ᱫᱟᱲᱮᱭᱟᱜ ᱠᱟᱱᱟ᱾
ᱚᱱᱮ ᱚᱱᱟ ᱛᱚᱞᱟ ᱪᱟᱨᱟ ᱡᱟᱦᱟᱸ ᱫᱚ ᱦᱩᱲᱩ ᱵᱚᱱ ᱪᱟᱨᱟᱭᱟ᱾
ᱦᱮᱸ ᱦᱮᱸ ᱟᱪᱪᱷᱟ ᱚᱱᱟ ᱫᱚ ᱟᱯᱷᱚᱨ ᱯᱮ ᱢᱮᱛᱜᱟᱜᱼᱟ ᱟᱯᱮ ᱚᱱᱛᱮ ᱫᱚ ᱵᱟᱝ᱾
ᱟᱞᱮ ᱦᱟᱱᱛᱮ ᱦᱚᱸ ᱪᱟᱨ ᱛᱚᱞᱟ ᱜᱮᱞᱮ ᱢᱮᱛᱟᱜᱼᱟ ᱟᱞᱮ ᱫᱚ ᱟᱫᱚ ᱱᱚᱛᱮ ᱨᱮ ᱛᱟᱦᱮᱸ ᱛᱟᱦᱮᱸ ᱛᱮ ᱠᱟᱹᱴᱤᱡ ᱚᱱᱟ ᱯᱷᱚᱨ ᱠᱚ ᱞᱟᱹᱭᱟ ᱛᱚ ᱱᱚᱛᱮᱨᱮᱱ ᱟᱫᱚ ᱚᱱᱟᱛᱮ ᱟᱯᱷᱚᱨ ᱟᱨ ᱤᱧᱦᱚᱸ ᱱᱚᱣᱟ ᱜᱚᱞᱯᱷᱚ ᱜᱚᱞᱯᱷᱚ ᱛᱮ ᱫᱚᱢᱮ ᱦᱚᱲ ᱠᱚ ᱚᱱᱠᱟ ᱠᱚ ᱠᱩᱞᱤᱧ ᱠᱟᱱᱟ ᱡᱮ ᱟᱯᱷᱚᱨ ᱠᱮᱜᱼᱟ ᱯᱮ ᱥᱮ ᱟᱣᱨᱤ ᱟᱫᱚ ᱚᱱᱠᱟ ᱦᱤᱥᱟᱹᱵ ᱛᱮ ᱤᱧ
ᱟ ᱴᱷᱤᱠ᱾ ᱢᱟᱱᱮ ᱤᱧᱦᱚᱸ ᱢᱤᱫᱴᱤᱡ ᱜᱚᱢᱠᱮ ᱠᱩᱞᱤᱧ ᱠᱟᱱ ᱛᱟᱦᱮᱸᱫ ᱡᱮ ᱟᱯᱷᱚᱨ ᱢᱟᱱᱮ ᱪᱮᱫ᱾ ᱟᱫᱚ ᱤᱧ ᱦᱚᱸ ᱛᱚᱠᱷᱚᱱ ᱵᱟᱹᱧ ᱵᱩᱡᱷᱟᱹᱣ ᱫᱟᱲᱮᱭᱟᱫᱟ᱾ ᱟᱫᱚ ᱤᱧ ᱦᱚᱤᱧ ᱞᱟᱹᱭᱫᱟ ᱦᱮᱸ ᱟᱯᱷᱚᱨ ᱠᱟᱫᱟᱞᱤᱧ ᱟᱹᱞᱤᱧ᱾ ᱡᱮᱦᱮᱛᱩ ᱪᱟᱥ ᱱᱤᱭᱟᱹᱜᱮ ᱨᱚᱯᱚᱲ ᱦᱩᱭᱩᱜ ᱠᱟᱱ ᱛᱟᱦᱮᱸᱜ ᱟᱫᱚᱧ ᱵᱩᱡᱷᱟᱹᱣ ᱠᱮᱫᱟ ᱱᱟᱣᱟ ᱫᱚ ᱪᱟᱥ ᱨᱮᱱᱟᱜ ᱜᱮ ᱡᱟᱦᱟᱱᱟᱜ ᱠᱟᱱᱟ᱾
ᱦᱮᱸ ᱦᱮᱸ᱾
ᱟᱫᱚ ᱩᱱᱫᱚ ᱟᱫᱚ ᱵᱟᱹᱧ ᱠᱩᱞᱤ ᱞᱮᱫᱮᱭᱟ ᱟᱫᱚ ᱛᱮᱦᱮᱱ ᱟᱢᱜᱮᱧ ᱠᱩᱞᱤ ᱠᱮᱫ ᱠᱚᱣᱟ ᱟᱢᱮᱢ ᱞᱟᱹᱭ ᱠᱮᱫ᱾
ᱦᱮᱸ᱾ ᱚᱱᱮ ᱡᱟᱦᱟᱸ ᱵᱚᱱ ᱛᱚᱞᱟᱭ ᱫᱚ ᱚᱱᱮ
ᱦᱩᱸ ᱦᱩᱸ᱾ ᱛᱚᱞᱟ ᱠᱚᱫᱚ ᱜᱤᱰᱤ ᱦᱩᱭ ᱠᱟᱱᱟ ᱟᱫᱚ ᱦᱟᱯᱮ ᱛᱤᱥ ᱦᱟᱨᱟᱜ ᱠᱟᱱᱟ ᱦᱟᱸᱜ᱾ ᱟᱫᱚ ᱫᱟᱜ ᱦᱚᱸ ᱱᱤᱭᱟᱹ ᱵᱟᱨ ᱫᱚ ᱡᱮᱢᱚᱱ ᱵᱟᱭ ᱫᱟᱜ ᱮᱫᱟ᱾ ᱟᱫᱚ ᱫᱟᱜᱟᱭ ᱦᱚᱭᱛᱳ᱾ ᱛᱚᱞᱟ ᱦᱟᱨᱟ ᱦᱟᱨᱟ ᱛᱮ ᱦᱟᱸᱜ, ᱤᱱᱟᱹᱜ ᱛᱮᱫᱚ᱾
ᱦᱮᱸ᱾ ᱟᱞᱮ ᱦᱚᱸ ᱱᱟᱜ ᱛᱚᱞᱟ ᱫᱚᱞᱮ ᱜᱤᱰᱤᱭ ᱟᱠᱟᱫᱼᱟ ᱞᱮ ᱚᱱᱟ ᱵᱟᱹᱭᱦᱟᱹᱲ ᱞᱟᱹᱜᱤᱫ ᱛᱮ, ᱛᱟᱯᱚᱨᱮ ᱵᱟᱹᱭᱦᱟᱹᱲ ᱜᱤᱰᱤ ᱯᱚᱨᱮ ᱫᱟᱜ ᱵᱟᱭ ᱫᱟᱜ ᱮᱫ ᱛᱟᱦᱮᱸ ᱛᱮ ᱟᱫᱚ ᱵᱟᱹᱫᱽ ᱮᱱᱟ ᱫᱚ ᱵᱟᱞᱮ ᱜᱤᱰᱤᱭ ᱠᱟᱛᱮᱫ ᱟᱫᱚ ᱚᱢᱚᱱ ᱦᱚᱸ ᱚᱢᱚᱱᱚ ᱠᱟᱱᱟ ᱠᱟᱹᱴ ᱢᱤᱜ ᱠᱟᱹᱴᱩᱵ ᱞᱮᱠᱟᱫᱚ᱾ ᱟᱫᱚ ᱚᱱᱟ ᱱᱤᱛ ᱦᱚᱸᱭᱮ ᱫᱟᱜ ᱮᱫᱟ ᱞᱮᱛᱟᱲ ᱜᱮᱭ ᱫᱟᱜ ᱮᱫᱟ᱾ ᱟᱫᱚ ᱱᱚᱣᱟ ᱡᱩᱫᱤ ᱵᱟᱹᱭᱦᱟᱹᱲ ᱠᱚᱨᱮ ᱫᱟᱜ ᱠᱚ ᱛᱤᱸᱜᱩᱱ ᱠᱷᱟᱱ ᱫᱚ ᱨᱚᱦᱚᱭ ᱜᱟᱱᱚᱜᱼᱟ ᱾ ᱟᱨ ᱵᱟᱠᱷᱟᱱ ᱫᱚ ᱧᱮᱞ ᱦᱩᱭᱩᱜᱼᱟ᱾ ᱛᱤᱥᱮ ᱫᱟᱜ ᱮᱫᱟ? ᱚᱱᱠᱟ ᱫᱟᱜ ᱨᱮᱱᱟᱜ ᱥᱩᱵᱤᱫᱷᱟ ᱦᱚᱸ ᱵᱟᱹᱱᱩᱜ ᱛᱟᱞᱮᱭᱟ ᱟᱞᱮ ᱥᱮᱫ ᱫᱚ ᱾ ᱢᱤᱫ ᱫᱷᱟᱣ ᱜᱮᱞᱮ ᱪᱟᱥᱟ ᱵᱚᱪᱷᱚᱨ ᱨᱮ᱾
ᱟᱪᱪᱷᱟ ᱟᱪᱪᱷᱟ᱾ ᱟᱯᱮ ᱫᱚ ᱯᱟᱞᱮ ᱵᱩᱨᱩ ᱫᱤᱥᱚᱢ ᱥᱮ ᱪᱮᱫ ᱜᱚᱝᱠᱮ?
ᱠᱷᱟᱱ ᱜᱮ ᱵᱷᱟᱹᱞᱤ ᱴᱷᱤᱠ ᱪᱟᱥ ᱦᱩᱭᱩᱜᱼᱟ ᱟᱨ ᱵᱟᱠᱷᱟᱱ ᱫᱚ ᱵᱟᱝ ᱦᱩᱭᱩᱜᱼᱟ᱾ ᱟᱯᱮ ᱫᱚ ᱛᱤᱱ ᱫᱷᱟᱹᱣ ᱯᱮ ᱪᱟᱥᱟ?
ᱟᱞᱮ ᱱᱚᱛᱮ ᱫᱚ ᱵᱟᱨ ᱫᱷᱟᱹᱣ ᱞᱮ ᱪᱟᱥᱟ ᱢᱤᱫ ᱫᱷᱟᱹᱣ ᱫᱚ ᱦᱟᱸᱜ ᱥᱮᱨᱢᱟ ᱫᱟᱜ ᱛᱮ, ᱡᱟᱦᱟᱸ ᱫᱚ᱾ ᱟᱨ ᱫᱚᱥᱟᱨ ᱫᱚ ᱚᱱᱟ ᱚᱛ ᱞᱟᱛᱟᱨ ᱨᱮᱱᱟᱜ ᱥᱮᱞᱳ ᱢᱤᱱᱤ ᱫᱟᱜ ᱠᱚᱛᱮ᱾ ᱦᱮᱞᱳ᱾
ᱦᱮᱞᱳ?
ᱦᱮᱞᱳ, ᱟᱸᱡᱚᱢᱚ-ᱜ ᱠᱟᱱᱟ᱾ ᱜᱚᱝᱠᱮ ᱤᱧᱟᱹᱜ ᱨᱚᱲ?
ᱟᱸᱡᱚᱢᱮᱜᱼᱟ ᱵᱤᱱ ᱜᱚᱝᱠᱮ?
ᱦᱳᱭ, ᱤᱧᱫᱩᱧ ᱟᱸᱡᱚᱢ ᱧᱟᱢᱮᱫᱟ ᱾ ᱟᱢᱟᱜ ᱨᱚᱲ ᱟᱸᱡᱚᱢ ᱤᱧ ᱟᱢᱟᱜ ᱨᱚᱲᱤᱧ ᱟᱸᱡᱚᱢ ᱧᱟᱢᱫᱟ ᱾ ᱤᱧᱟᱹᱜ ᱨᱚᱲᱮᱢ, ᱟᱸᱡᱚᱢ ᱧᱟᱢᱮᱫᱟ? ᱦᱮᱞᱳ?
ᱦᱮᱞᱳ!
ᱦᱮᱞᱳ, ᱜᱚᱝᱠᱮ ᱤᱧᱼᱟᱹᱜ ᱨᱚᱲᱮᱢ ᱟᱸᱡᱚᱢ ᱧᱟᱢᱮᱫᱟ?